ᱦᱮᱞᱳ ᱫᱟᱫᱟ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱥᱟᱹᱜᱩᱱ ᱥᱮᱛᱟᱜ
ᱦᱳᱭ ᱫᱟᱫᱟ ᱥᱟᱜᱩᱱ ᱥᱮᱛᱟᱜ
ᱪᱮᱫ ᱮᱢ ᱪᱤᱠᱟᱹ ᱵᱟᱲᱟᱭᱮᱫᱟ ᱛᱟᱦᱚᱞᱮ
ᱪᱮ ᱜᱮ ᱚᱱᱠᱟ ᱫᱚ ᱵᱟᱝ ᱱᱚᱜ ᱚᱭ ᱫᱩᱲᱩᱵ ᱦᱩᱭ ᱟᱠᱟᱱᱟ ᱱᱤᱛᱚᱜ ᱫᱚ
ᱚ ᱟᱨ ᱛᱮᱦᱮᱧ ᱟᱯᱮ ᱥᱮᱫ ᱭᱮᱫᱟᱨ ᱠᱚ ᱪᱮᱫ ᱞᱮᱠᱟ
ᱟᱞᱮᱥᱮᱫ ᱭᱮᱫᱟᱨ ᱫᱚ ᱛᱮᱦᱮᱧ ᱫᱚ ᱨᱤᱢᱤᱞ ᱫᱚᱭ ᱨᱤᱢᱤᱞ ᱠᱟᱜᱼᱟᱭ ᱫᱟᱜ ᱫᱚ ᱛᱮᱦᱮᱧ ᱫᱚ ᱵᱟᱭ ᱫᱟᱜ ᱠᱟᱜᱼᱟ ᱟᱯᱮᱥᱮᱱ ᱜᱮ ᱚᱠᱟᱞᱮᱠᱟ
ᱟᱞᱮ ᱥᱮᱫ ᱦᱚᱸ ᱚᱱᱠᱟᱜᱮ ᱢᱚᱴᱟᱢᱩᱴᱤ ᱢᱟᱱᱮ ᱵᱷᱳᱨ ᱛᱮ ᱢᱤᱫᱵᱟᱨ ᱠᱟᱹᱴᱤᱡ ᱮ ᱡᱚᱨᱚ ᱵᱟᱲᱟᱭᱮᱫ ᱛᱟᱦᱮᱸᱫᱟ ᱱᱤᱛᱚᱜ ᱫᱚ ᱢᱳᱚᱴᱟᱢᱩᱴᱤ ᱯᱷᱟᱠᱟ ᱠᱟᱫᱟᱭ
ᱟᱪᱪᱷᱟ ᱟᱪᱪᱷᱟ
ᱡᱟᱜᱮ ᱟᱨᱠᱤ ᱦᱮᱸ
ᱛᱟᱦᱞᱮ ᱦᱚᱞᱟ ᱢᱟᱦᱫᱮᱨ ᱫᱚ ᱚᱠᱟ ᱞᱮᱠᱟᱭ ᱫᱟᱜ ᱠᱮᱜᱼᱟ ᱟᱯᱮ ᱥᱮᱱ ᱫᱚ
ᱦᱚᱞᱟ ᱢᱟᱸᱫᱷᱮᱨ ᱳᱭᱨᱚᱠᱚᱢ ᱫᱟᱜ ᱫᱚᱭ ᱫᱟᱜ ᱠᱮᱫ ᱜᱮᱭᱟ ᱢᱟᱱᱮ ᱠᱟᱹᱴᱤᱡ ᱫᱚ ᱠᱷᱮᱛ ᱠᱚᱨᱮ ᱫᱟᱜ ᱫᱚ ᱛᱚᱸᱵᱟᱣ ᱫᱚ ᱛᱚᱸᱵᱟ ᱵᱟᱲᱟ ᱟᱠᱟᱱ ᱜᱮᱭᱟ ᱢᱟᱱᱮ ᱫᱚ ᱦᱟᱸᱜ ᱱᱚᱜᱼᱚᱭ ᱱᱟᱦᱮᱞ ᱠᱚᱫᱚ ᱟᱬᱜᱳ ᱠᱟᱱᱟ
ᱟᱪᱪᱷᱟ ᱟᱞᱮ ᱥᱮᱱ ᱦᱚᱸ ᱚᱱᱠᱟᱜᱮ ᱪᱟᱥᱵᱟᱥ ᱫᱚ ᱟᱞᱮ ᱥᱮᱱ ᱫᱚ ᱚᱱᱠᱟ ᱤᱭᱟᱹ ᱠᱚᱫᱚ ᱟᱣᱨᱤ ᱢᱟᱨᱟᱝᱚᱜᱼᱟ ᱛᱚ ᱚᱱᱟ ᱠᱷᱟᱹᱛᱤᱨ ᱛᱮ ᱪᱟᱥ ᱫᱚ ᱟᱹᱣᱨᱤ ᱮᱦᱚᱵ ᱦᱩᱭᱩᱜᱼᱟ
ᱟᱪᱪᱷᱟ ᱟᱪᱪᱷᱟ ᱟᱪᱪᱷᱟ ᱟᱨ ᱛᱟᱦᱞᱮ ᱟᱯᱮ ᱥᱮᱫ ᱢᱟᱱᱮ ᱱᱚᱝᱠᱟ ᱦᱚᱭ ᱫᱟᱜ ᱞᱮᱠᱷᱟᱱᱮ ᱢᱟᱱᱮ ᱱᱟᱹᱭ ᱜᱟᱰᱟ ᱠᱚ ᱪᱮᱫᱠᱟ ᱫᱟᱜ ᱠᱚ ᱵᱟᱱᱚᱜᱼᱟ ᱥᱮ ᱵᱟᱝ ᱜᱮ
ᱟᱫᱚ ᱟᱞᱮᱥᱱ ᱫᱚ ᱚᱱᱠᱟ ᱱᱟᱹᱭ ᱜᱟᱰᱟ ᱠᱚᱫᱚ ᱵᱟᱹᱱᱩᱜᱼᱟ ᱚᱱᱠᱟ ᱵᱟᱸᱫ ᱠᱚᱜᱮ ᱢᱮᱱᱟᱜᱼᱟ ᱚᱱᱠᱟ ᱱᱟᱹᱭ ᱜᱟᱰᱟ ᱠᱚᱫᱚ ᱟᱞᱮ ᱥᱩᱨ ᱠᱚᱨᱮ ᱫᱚ ᱵᱟᱹᱱᱩᱜᱼᱟ
ᱚ ᱟᱪᱪᱷᱟ ᱟᱪᱪᱷᱟ ᱟᱪᱪᱷᱟ᱾
ᱟᱯᱮ ᱥᱮᱱ ᱫᱚ ᱚᱠᱟ ᱞᱮᱠᱟ?
ᱟᱞᱮ ᱥᱮᱫ ᱫᱚ ᱢᱚᱴᱟᱢᱩᱴᱤ ᱡᱮᱢᱚᱱ ᱱᱟᱹᱭ ᱦᱚᱸ ᱢᱮᱱᱟᱜ ᱠᱟᱫᱟ ᱜᱟᱰᱟ ᱦᱚᱸ ᱢᱮᱱᱟᱜ ᱠᱟᱫᱟ ᱱᱚᱝᱠᱟ ᱢᱟᱱᱮ ᱵᱚᱨᱥᱟ ᱨᱮ ᱠᱟᱹᱴᱤᱡ ᱡᱳᱨ ᱧᱚᱜ ᱮ ᱫᱟᱜ ᱞᱮᱠᱷᱟᱱ ᱫᱚ ᱢᱟᱱᱮ ᱵᱷᱟᱹᱜᱤ ᱜᱮ ᱟᱨᱠᱤ ᱢᱟᱱᱮ ᱤᱭᱟᱹ ᱫᱚ ᱢᱟᱱᱮ ᱫᱟᱜ ᱠᱚᱫᱚ ᱤᱭᱟᱹ ᱧᱚᱜ ᱜᱮᱭᱟ ᱟᱫᱚ ᱟᱞᱮ ᱫᱚ ᱠᱟᱹᱴᱤᱡ ᱪᱮᱛᱟᱱ ᱧᱚᱜ ᱨᱮᱜᱮ ᱢᱮᱱᱟᱜ ᱞᱮᱭᱟ ᱟᱞᱮ ᱫᱚ ᱢᱟᱱᱮ ᱵᱟᱭ ᱥᱮᱴᱮᱨ ᱞᱮᱭᱟ ᱵᱟᱠᱷᱟᱱ ᱡᱟᱦᱟᱸᱭ ᱠᱚ ᱟᱨᱠᱤ ᱚᱱᱟ ᱤᱭᱟᱹᱨᱮ ᱡᱟᱯᱟᱜ ᱨᱮ ᱢᱮᱱᱟᱜ ᱠᱚᱣᱟ, ᱩᱱᱠᱩ ᱫᱚ ᱢᱚᱴᱟᱢᱩᱴᱤ ᱥᱮᱴᱮᱨ ᱫᱚᱭ ᱥᱮᱴᱮᱨ ᱠᱚᱜᱮᱭᱟ᱾
ᱟᱪᱪᱷᱟ ᱟᱨ ᱛᱟᱦᱞᱮ ᱟᱯᱮᱥᱮᱫ ᱱᱚᱝᱠᱟ ᱵᱤᱨ ᱠᱚᱫᱚ ᱪᱮᱫᱠᱟ ᱢᱮᱱᱟᱜᱼᱟ?
ᱵᱤᱨ ᱢᱮᱱᱟᱜᱼᱟ ᱠᱟᱹᱴᱤᱡ ᱥᱟᱦᱟ ᱧᱚᱜ ᱨᱮ ᱵᱤᱨ ᱦᱚᱸ ᱢᱮᱱᱟᱜ ᱟᱠᱟᱜ ᱜᱮᱭᱟ ᱠᱟᱹᱴᱤᱡ ᱥᱟᱦᱟ ᱧᱚᱜ ᱜᱮᱭᱟ ᱟᱨᱠᱤ ᱢᱟᱱᱮ ᱱᱟᱥᱮᱱᱟᱜ ᱪᱟᱞᱟᱜ ᱦᱳᱭᱳᱜ ᱛᱟᱞᱮᱭᱟ, ᱚᱱᱠᱟ ᱮᱠ ᱫᱩ ᱠᱤᱞᱳᱢᱤᱴᱟᱨ ᱫᱚ ᱪᱟᱞᱟᱜ ᱦᱳᱭᱳᱜ ᱛᱟᱞᱮᱭᱟ ᱟᱨᱠᱤ᱾ ᱟᱯᱮ ᱥᱮᱫ ᱵᱤᱨ ᱠᱚ ᱪᱮᱫ ᱞᱮᱠᱟ?
ᱟᱞᱮ ᱥᱮᱱ ᱦᱚᱸ ᱵᱤᱨ ᱫᱚ ᱚᱱᱠᱟ ᱤᱭᱟᱹ ᱵᱤᱨ ᱠᱚᱫᱚ ᱵᱟᱹᱱᱩᱜᱼᱟ, ᱢᱟᱨᱟᱝ ᱵᱤᱨ ᱠᱚᱫᱚ ᱵᱟᱹᱱᱩᱜᱼᱟ ᱚᱱᱠᱟ ᱠᱟᱹᱴᱤᱡ ᱠᱟᱹᱴᱤᱡ ᱵᱤᱨ ᱠᱚᱜᱮ ᱢᱮᱱᱟᱜᱼᱟ᱾
ᱟᱪᱪᱷᱟ᱾
ᱦᱳᱭ ᱱᱚᱝᱠᱟ ᱟᱨ ᱚᱱᱮ ᱪᱮᱫ ᱫᱟᱨᱮ ᱠᱚ ᱢᱮᱱᱟᱜᱼᱟ ᱛᱟᱦᱞᱮ ᱟᱯᱮᱥᱮᱱ ᱵᱤᱨ ᱨᱮᱫᱚ
ᱟᱞᱮ ᱥᱮᱫᱟᱜ ᱵᱤᱨ ᱫᱚ ᱡᱟᱦᱟᱸ ᱫᱚ ᱢᱟᱱᱮ ᱵᱤᱥᱮᱥ ᱫᱚ ᱚᱱᱟ ᱥᱟᱨᱡᱚᱢ ᱫᱟᱨᱮ ᱜᱮ ᱦᱮᱸ ᱟᱹᱰᱤ ᱡᱟᱹᱥᱛᱤ ᱥᱟᱨᱡᱚᱢ ᱛᱟᱨᱯᱚᱨᱮ ᱟᱨᱚ ᱢᱟᱱᱮ ᱠᱤᱪᱷᱩ ᱠᱤᱪᱷᱩ ᱡᱟᱭᱜᱟ ᱠᱚᱨᱮ ᱫᱚ ᱢᱟᱱᱮ ᱤᱭᱟᱹ ᱠᱚ ᱢᱟᱱᱮ ᱱᱚᱣᱟ ᱪᱮᱫ ᱠᱚ ᱞᱟᱹᱭᱟ ᱱᱚᱣᱟ ᱡᱟᱦᱟᱸ ᱵᱟᱜᱟᱱ ᱠᱚ ᱤᱯᱞᱤ ᱯᱚᱴᱟᱥ ᱚᱱᱠᱟᱱᱟᱜ ᱠᱚ ᱢᱟᱱᱮ ᱵᱟᱜᱟᱱ ᱠᱚᱫᱚ ᱢᱮᱱᱟᱜ ᱫᱚ ᱢᱮᱱᱟᱜ ᱜᱮ ᱡᱟᱦᱟᱸ ᱫᱚ ᱟ ᱟᱹᱛᱩ ᱫᱷᱟᱨᱮ ᱠᱚᱨᱮ ᱟᱨᱠᱤ ᱟᱨ ᱡᱟᱦᱟᱸ ᱫᱚ ᱤᱭᱟᱹ ᱫᱚ ᱚᱱᱛᱮ ᱫᱚ ᱵᱤᱨ ᱞᱟᱹᱭ ᱞᱮᱠᱷᱟᱱ ᱫᱚ ᱥᱟᱨᱡᱚᱢ ᱵᱤᱨ ᱜᱮ ᱠᱟᱱᱟ ᱟᱨᱠᱤ᱾ ᱛᱟᱦᱞᱮ ᱟᱯᱮ ᱫᱚ? ᱟᱯᱮ ᱫᱚ ᱤᱭᱟᱹ ᱢᱟᱱᱮ ᱤᱥᱤᱱ ᱵᱟᱥᱟᱝ ᱠᱚᱫᱚ ᱪᱮᱫ ᱛᱮᱯᱮ ᱠᱚᱨᱟᱣ ᱜᱮᱭᱟ ᱵᱤᱨ ᱨᱮᱱᱟᱜ ᱥᱟᱦᱟᱱ ᱥᱟ
ᱵᱟᱝ ᱦᱳᱭ ᱦᱳᱭ ᱟᱞᱮᱫᱚ ᱵᱤᱨ ᱨᱮᱱᱟᱜ ᱥᱟᱦᱟᱱ ᱥᱟᱠᱟᱢ ᱛᱮᱜᱮ ᱟᱫᱚ ᱜᱮᱥ ᱠᱚᱦᱚᱸ ᱢᱮᱱᱟᱜᱼᱟ, ᱟᱫᱚ ᱚᱱᱟ ᱠᱚᱫᱚ ᱵᱮᱥᱤ ᱫᱚ ᱵᱟᱞᱮ ᱵᱮᱣᱦᱟᱨᱟ ᱥᱟᱦᱟᱱ ᱥᱟᱠᱟᱢ ᱜᱮ ᱵᱤᱨ ᱠᱚ ᱢᱮᱱᱟᱜᱼᱟ ᱛᱚ᱾
ᱚ ᱟᱪᱪᱷᱟ ᱟᱪᱷᱟ ᱟᱪᱪᱷᱟ ᱾
ᱚᱱᱟ ᱠᱚ ᱚᱱᱟ ᱠᱷᱟᱛᱤᱨ ᱥᱟᱦᱟᱱ ᱥᱟᱠᱟᱢ ᱛᱮ ᱜᱮ
ᱚᱱᱠᱟ ᱮᱠᱷᱚᱱ ᱫᱚ ᱡᱟᱹᱯᱩᱫ, ᱡᱟᱹᱯᱩᱫ ᱫᱤᱱ ᱛᱮ ᱚᱱᱠᱟ ᱫᱟᱜ ᱠᱚᱛᱮ ᱥᱟᱦᱟᱱ ᱠᱚ ᱞᱚᱦᱚᱫ ᱞᱮᱱᱠᱷᱟᱱ ᱫᱚ ᱛᱚᱠᱷᱚᱱ ᱜᱮᱥ ᱫᱚ ᱵᱮᱦᱟᱨ ᱦᱩᱭᱩᱜᱼᱟ ᱵᱟᱠᱷᱟᱱ ᱫᱚ
ᱟᱪᱪᱷᱟ ᱟᱪᱪᱷᱟ ᱟᱪᱪᱷᱟ ᱢᱮᱱ ᱤᱫᱟᱹᱧ ᱡᱮ ᱛᱟᱦᱞᱮ ᱟᱯᱮ ᱥᱮᱫ ᱫᱚ ᱢᱟᱱᱮ ᱪᱮᱫᱞᱮᱠᱟ ᱠᱷᱟᱹᱞᱤ ᱥᱟᱱᱛᱟᱲ ᱜᱮ ᱢᱮᱱᱟᱜ ᱯᱮᱭᱟ ᱥᱮ ᱚᱝᱠᱟ ᱮᱴᱟᱜ ᱡᱟᱹᱛ ᱠᱚᱦᱚᱸ ᱢᱮᱥᱟᱢᱤᱥᱤ ᱠᱟᱛᱮ ᱢᱮᱱᱟᱜ ᱯᱮᱭᱟ?
ᱵᱟᱝ ᱵᱟᱝ ᱡᱚᱛᱚ ᱜᱮ ᱢᱮᱥᱟᱢᱤᱥᱤ ᱠᱟᱛᱮ ᱢᱮᱱᱟᱜ ᱞᱮᱭᱟ ᱾
ᱟᱪᱪᱷᱟ ᱟᱪᱪᱷᱟ ᱾ ᱢᱟᱱᱮ ᱟᱛᱳ ᱴᱚᱞᱟ ᱠᱚ ᱪᱮᱫᱠᱟ ᱯᱚᱨᱤᱵᱮᱥ ᱠᱚ ᱪᱮᱫᱠᱟ ᱛᱟᱯᱮ ᱟᱯᱮ ᱥᱮᱫ ᱫᱚ?
ᱟᱞᱮ ᱥᱮᱱ ᱫᱚ ᱟᱛᱩ ᱴᱚᱞᱟ ᱢᱮᱱᱛᱮ ᱫᱚ ᱚᱱᱠᱟ ᱡᱚᱛᱚ ᱜᱮ ᱢᱮᱥᱟ ᱛᱮ ᱢᱮᱱᱟᱜ ᱞᱮᱭᱟ ᱛᱚ
ᱢᱟᱱᱮ ᱤᱧᱤᱧ ᱢᱮᱱ ᱪᱚᱭᱮᱫᱟ ᱡᱮ ᱢᱤᱫᱴᱟᱝ ᱵᱟᱡᱟᱨ ᱥᱟᱦᱟᱨ ᱯᱚᱨᱤᱵᱮᱥ ᱠᱟᱱ ᱛᱟ ᱯᱮᱭᱟ ᱥᱮ ᱚᱱᱠᱟᱱ ᱟᱹᱛᱩ ᱫᱤᱥᱚᱢ
ᱥᱟᱦᱟ ᱨᱮᱜᱮ ᱢᱮᱱᱟᱜᱼᱟ ᱚᱱᱠᱟ
ᱟᱪᱪᱷᱟ ᱟᱪᱪᱷᱟ ᱵᱟᱡᱟᱨ ᱠᱚ ᱛᱤᱱ ᱥᱟᱺᱜᱤᱧ ᱪᱟᱞᱟᱜ ᱦᱩᱭᱩᱜ ᱛᱟᱯᱮᱭᱟ ᱵᱟᱡᱟᱨ ᱠᱚ
ᱵᱟᱡᱟᱨ ᱠᱚᱫᱚ ᱚᱱᱠᱟ ᱞᱟᱹᱭ ᱞᱮᱠᱷᱟᱱ ᱫᱚ ᱡᱮᱞᱮᱧ ᱧᱚᱜ ᱜᱮᱭᱟ ᱾
ᱚᱜ
ᱦᱳᱭ ᱦᱳᱭ, ᱟᱯᱮ ᱥᱮᱱ ᱫᱚ, ᱟᱯᱮ ᱥᱮᱱ ᱫᱚ ᱚᱠᱟᱞᱮᱠᱟ?
ᱟᱞᱮ ᱫᱚ ᱢᱚᱴᱟ ᱢᱩᱴᱤ ᱵᱟᱡᱟᱨ ᱠᱷᱚᱱ ᱫᱚ ᱫᱚᱢᱮ ᱫᱚ ᱵᱟᱝᱞᱮ ᱥᱟᱺᱜᱤᱧ ᱭᱚ-ᱟ, ᱢᱟᱱᱮ ᱥᱩᱨ ᱫᱚ ᱞᱮ ᱥᱩᱨ ᱭᱚᱜ ᱟᱨᱠᱤ ᱢᱟᱱᱮ ᱱᱟᱥᱮᱱᱟᱜ ᱫᱚ ᱟᱨᱠᱤ ᱟᱞᱮ ᱦᱚᱸ ᱪᱟᱞᱟᱣ ᱫᱚ ᱞᱟᱜᱟᱣ ᱞᱮ ᱜᱤᱭᱟ, ᱟᱨᱠᱤ ᱫᱚᱢᱮ ᱥᱟᱺᱜᱤᱧ ᱫᱚ ᱵᱟᱝ, ᱡᱟᱦᱟᱱᱟᱜ ᱢᱤᱫ ᱴᱟᱝ ᱤᱭᱟᱹ ᱠᱚᱨᱮ ᱫᱚ ᱚᱱᱮ ᱧᱟᱢ ᱜᱚᱫᱚᱜ ᱜᱮᱭᱟ ᱡᱟᱦᱟᱱᱟᱜ, ᱢᱤᱫᱴᱟᱝ ᱪᱚᱝᱠᱚᱞ ᱨᱮ ᱞᱮᱱᱠᱷᱟᱱ ᱥᱩᱨ ᱥᱩᱯᱩᱨ ᱨᱮᱱᱟᱜ ᱵᱟᱡᱟᱨ ᱠᱚᱨᱮ ᱫᱚ ᱧᱟᱢ ᱫᱚ ᱧᱟᱢᱚᱜ ᱜᱮᱭᱟ, ᱦᱮᱸ ᱢᱮᱱ ᱫᱤᱧ ᱛᱟᱦᱚᱞᱮ ᱟᱯᱮ ᱥᱮᱫ ᱨᱮᱱ ᱢᱟᱱᱮ, ᱦᱚᱲ ᱠᱚᱫᱚ ᱢᱟᱱᱮ ᱢᱟᱱᱮ ᱟᱯᱮᱭᱟᱜ ᱨᱳᱡᱽᱜᱟᱨ ᱠᱚᱫᱚ ᱚᱠᱟ ᱠᱷᱚᱱ ᱢᱟᱱᱮ, ᱥᱟᱦᱟᱱ ᱥᱟᱠᱟᱢ ᱥᱮ ᱡᱟᱦᱟᱱᱟᱜ ᱪᱟᱥᱵᱟᱥ ᱠᱚ, ᱡᱮᱢᱚᱱ ᱟᱱᱟᱡᱽ ᱯᱟᱹᱛᱤ ᱠᱚ, ᱢᱮᱱᱟᱜ ᱠᱟᱫᱟ ᱱᱚᱝᱠᱟ ᱥᱮ ᱟᱨᱦᱚᱸ ᱟᱹᱰᱤ ᱨᱚᱠᱚᱢ ᱢᱟᱱᱮ ᱵᱮᱵᱥᱟ ᱠᱚ ᱢᱮᱱᱟᱜᱼᱟ, ᱡᱮᱢᱚᱱ ᱮ ᱡᱤᱭᱟᱹᱞᱤ ᱯᱟᱞᱟᱣ ᱠᱚ ᱢᱟᱱᱮ ᱫᱚ ᱪᱮ ᱢᱮᱱ ᱥᱳᱨᱥ ᱨᱳᱡᱽᱜᱟᱨ ᱨᱮᱱᱟᱜ ᱫᱚ ᱚᱱᱠᱟ ᱠᱚ
ᱟᱪᱪᱷᱟ, ᱚᱱᱠᱟ ᱞᱟᱹᱭ ᱞᱮᱠᱷᱟᱱ ᱫᱚ ᱥᱟᱦᱟᱱ ᱥᱟᱠᱟᱢ ᱫᱚ ᱵᱟᱝ ᱚᱱᱠᱟ ᱫᱚ ᱵᱟᱝ ᱚᱱᱠᱟ ᱡᱟᱦᱟᱱᱟᱜ ᱠᱟᱹᱢᱤ ᱠᱚ ᱾ ᱨᱟᱡᱽᱢᱤᱥᱛᱨᱤ ᱚᱱᱟ ᱯᱚᱨᱮ ᱚᱱᱠᱟ ᱥᱚᱵᱡᱤ ᱠᱚ ᱪᱟᱥ ᱠᱟᱛᱮ ᱾
ᱚᱱᱟ ᱠᱷᱚᱱ ᱜᱮ ᱡᱟᱦᱟᱸᱛᱤᱱᱟᱹᱜ ᱨᱚᱡᱽᱜᱟᱨ ᱦᱩᱭᱩᱜ ᱛᱟᱦᱮᱱᱟ ᱾
ᱦᱚᱭ ᱟᱪᱪᱷᱟ ᱟᱪᱪᱷᱟ ᱾
ᱦᱳᱭ ᱦᱳᱭ ᱾ ᱟᱯᱮ ᱥᱮᱱ ᱫᱚ ᱚᱱᱠᱟ ᱪᱮᱫ ᱠᱚ ᱢᱮᱱᱟᱜᱼᱟ?
ᱟᱞᱮ ᱥᱮᱫ ᱫᱚ ᱡᱮᱢᱚᱱ ᱚᱱᱟ ᱤᱭᱟᱹ ᱱᱟᱹᱭ ᱫᱷᱟᱨᱮ ᱦᱚᱲ ᱛᱚ ᱡᱮᱢᱚᱱ ᱪᱟᱥ ᱵᱟᱥ ᱨᱮᱱᱟᱜ ᱾ ᱢᱟᱱᱮ ᱡᱟᱦᱟᱸ ᱫᱚ ᱢᱮᱱ ᱨᱚᱡᱽᱜᱟᱨ ᱨᱮᱱᱟᱜ ᱟᱱᱮ ᱡᱩᱫᱤᱧ ᱯᱷᱮᱰᱟᱛ ᱤᱧ ᱞᱟᱹᱭᱟ ᱾ ᱛᱟᱦᱚᱞᱮ ᱪᱟᱥ ᱵᱟᱥ ᱜᱮ ᱞᱟᱹᱭ ᱜᱟᱱᱚᱜᱼᱟ ᱾ ᱟᱨ ᱱᱚᱛᱮ ᱡᱮᱢᱚᱱ ᱡᱤᱭᱟᱹᱞᱤ ᱯᱟᱞᱟᱣ ᱠᱚ ᱢᱮᱱᱟᱜ ᱟᱠᱟᱫ ᱜᱮᱭᱟ, ᱡᱮᱢᱚᱱ ᱟᱞᱮ ᱥᱮᱫ ᱫᱚ, ᱚᱱᱟ ᱯᱳᱞᱴᱨᱤ ᱯᱷᱟᱨᱢ ᱠᱚ ᱢᱮᱱᱟᱜ ᱟᱠᱟᱫᱟ ᱾ ᱠᱚᱱᱳ ᱠᱤᱪᱷᱩ ᱫᱚ ᱢᱟᱱᱮ ᱦᱚᱲ ᱠᱚ ᱨᱳᱡᱽᱜᱟᱨ ᱫᱟ, ᱛᱟᱨᱯᱚᱨᱮ ᱵᱟᱝ ᱡᱟᱦᱟᱸ ᱫᱚ ᱥᱟᱱᱛᱟᱲ ᱟᱹᱛᱩ ᱠᱚᱨᱮ ᱡᱮᱢᱚᱱ ᱵᱚᱱ ᱧᱮᱞᱟ ᱥᱩᱠᱨᱤ ᱠᱚᱠᱚ ᱪᱟᱥ ᱠᱟᱠᱚ ᱜᱮᱭᱟ ᱥᱩᱠᱨᱤ ᱠᱚ ᱾ ᱠᱷᱚᱱ ᱦᱚᱸ ᱢᱤᱫ ᱴᱟᱝ ᱦᱩᱰᱤᱧ ᱢᱟᱪᱷᱟ ᱠᱟᱹᱣᱰᱤ ᱫᱚ ᱢᱟᱱᱮ ᱨᱚᱪᱠᱟᱨ ᱫᱚᱠᱚ ᱨᱳᱪᱠᱟᱨ ᱫᱟ ᱾ ᱛᱟᱦᱚᱞᱮ ᱟᱯᱮ ᱥᱮᱫ ᱛᱟᱦᱚᱞᱮ ᱚᱱᱠᱟᱱᱟᱜ ᱤᱭᱟᱹ ᱠᱚᱫᱚ ᱯᱷᱟᱨᱢ ᱠᱚᱫᱚ ᱢᱮᱱᱟᱜ ᱟᱥᱮ ᱵᱟᱝ ᱡᱮᱢᱚᱱ? ᱥᱩᱠᱨᱤ ᱯᱷᱟᱨᱢ ᱠᱚ, ᱵᱚᱭᱞᱟᱨ ᱯᱷᱟᱨᱢ ᱠᱚ,
ᱵᱚᱭᱞᱟᱨ ᱯᱷᱟᱨᱢ ᱫᱚ ᱢᱮᱱᱟᱜᱼᱟ, ᱟᱨ ᱱᱚᱝᱠᱟ ᱮᱴᱟᱜ ᱡᱤᱭᱟᱹᱞᱤ ᱪᱟᱥ ᱞᱟᱹᱜᱤᱫ ᱫᱚ ᱚᱱᱠᱟ ᱢᱟᱨᱟᱝ ᱯᱷᱟᱢ ᱠᱚᱫᱚ ᱵᱟᱹᱱᱩᱜᱼᱟ ᱾ ᱱᱤᱛᱚᱜ ᱚᱱᱠᱟ ᱫᱚ ᱯᱚᱞᱴᱨᱤ ᱜᱮ ᱢᱮᱱᱟᱜ ᱠᱚᱣᱟ ᱾
ᱚ ᱟᱨ ᱚᱲᱟᱜ ᱠᱚᱨᱮ ᱫᱚ ᱚᱱᱠᱟ ᱪᱤᱞᱤ ᱡᱤᱭᱟᱹᱞᱤ ᱠᱚᱯᱮ ᱪᱟᱥ ᱵᱟᱲᱟ ᱠᱚ ᱜᱮᱭᱟ?
ᱚᱲᱟᱜ ᱠᱚᱨᱮ ᱫᱚ ᱚᱱᱠᱟ ᱫᱚ ᱡᱚᱛᱚ ᱜᱮ ᱢᱮᱱᱟᱜ ᱠᱚᱣᱟ ᱾ ᱥᱤᱢ, ᱜᱮᱰᱮ, ᱰᱟᱝᱨᱤ, ᱦᱚᱭ
ᱟᱫᱚ ᱩᱱᱠᱩ ᱫᱚ ᱟᱞᱮ ᱦᱚᱸ ᱢᱮᱱᱟᱜ ᱠᱚᱣᱟ, ᱟᱫᱚ ᱢᱟᱱᱮ ᱢᱮᱨᱚᱢ ᱠᱚ ᱢᱮᱱᱟᱜ ᱠᱚᱣᱟ, ᱮ ᱰᱟᱝᱨᱤ ᱫᱚ ᱩᱱᱟᱹᱜ ᱫᱚ ᱵᱟᱹᱱᱩᱜ ᱵᱟᱹᱱᱩᱜ ᱛᱟᱨᱯᱚᱨᱮ ᱥᱤᱢ, ᱜᱮᱰᱮ, ᱢᱟ ᱢᱮᱱᱟᱜ ᱠᱚ ᱜᱮᱭᱟ ᱾ ᱟᱫᱚ ᱞᱟᱹᱭᱮᱫ ᱛᱟᱦᱮᱧ ᱛᱟᱦᱚᱞᱮ ᱩᱱᱠᱩ ᱥᱤᱢ ᱜᱮᱰᱮ ᱢᱮᱨᱟ ᱟᱯᱮ ᱫᱚᱯᱮ ᱟᱠᱷᱨᱤᱧ ᱠᱚᱣᱟ, ᱥᱮ ᱮᱢᱱᱤ ᱚᱲᱟᱜ ᱨᱮ ᱢᱤᱫᱴᱟᱝ ᱤᱭᱟᱹ ᱞᱟᱹᱜᱤᱫ ᱜᱮ
ᱵᱟᱝ ᱵᱟᱝ ᱚᱱᱠᱟ ᱟᱹᱠᱷᱨᱤᱧ ᱦᱚᱸ ᱦᱩᱭᱩᱜ ᱜᱮᱭᱟ ᱾ ᱟᱹᱠᱷᱨᱤᱧ ᱦᱚᱸ ᱚᱱᱟ ᱥᱟᱶᱛᱮ ᱚᱲᱟᱜ ᱠᱚᱨᱮ ᱡᱚᱢ ᱞᱟᱹᱜᱤᱫ ᱫᱚ ᱡᱷᱚᱛᱚ ᱜᱮ ᱾
ᱢᱟᱱᱮ ᱴᱟᱠᱟ ᱯᱚᱭᱥᱟ ᱠᱚ ᱫᱚᱨᱠᱟᱨ ᱞᱮᱠᱷᱟᱱ ᱥᱚᱢᱚᱭ ᱨᱮᱫᱚ ᱟᱠᱷᱨᱤᱧ ᱦᱚᱸ ᱦᱩᱭᱩᱜ ᱜᱮᱭᱟ ᱯᱮ ᱵᱟᱝ? ᱦᱮᱸ ᱟᱞᱮ ᱦᱚᱸ ᱚᱱᱠᱟᱜ ᱜᱮ, ᱢᱚᱴᱟᱢᱩᱴᱤ ᱡᱚᱠᱷᱚᱱ ᱫᱚᱨᱠᱟᱨᱚᱜᱼᱟ ᱩᱱ ᱥᱚᱢᱚᱭ ᱫᱚ ᱢᱤᱫ ᱵᱟᱨ ᱫᱚ ᱟᱠᱷᱨᱤᱧ ᱵᱟᱲᱟ ᱦᱚᱸ ᱾ ᱟᱪᱪᱷᱟ ᱟᱪᱪᱷᱟ ᱟᱪᱪᱷᱟ,
ᱟᱨ ᱛᱟᱦᱚᱞᱮ ᱟᱯᱮᱥᱮᱫ ᱫᱚ ᱚᱱᱠᱟ ᱪᱟᱥ ᱠᱚᱫᱚ ᱛᱤᱱ ᱵᱟᱨ ᱦᱩᱭᱩᱜᱼᱟ
ᱟᱞᱮ ᱥᱮᱫ ᱪᱟᱥ ᱠᱚᱫᱚ ᱟᱞᱮ ᱫᱚ ᱢᱟᱱᱮ ᱚᱱᱮ ᱱᱟᱹᱭ ᱥᱩᱨ ᱨᱮ ᱢᱮᱱᱟᱜ ᱛᱟᱞᱮᱭᱟ ᱵᱟᱝ ᱢᱟᱱᱮ ᱫᱟᱜ ᱠᱚᱫᱚ ᱩᱱᱟᱹᱜ ᱫᱚ ᱵᱟᱞᱮ ᱚᱵᱷᱟᱵᱚᱜᱼᱟ ᱟᱨᱠᱤ ᱟᱫᱚ ᱚᱱᱟ ᱦᱤᱥᱟᱹᱵ ᱛᱮ ᱟᱞᱮ ᱥᱮᱫ ᱫᱚ ᱪᱟᱥ ᱠᱚᱫᱚ ᱢᱟᱱᱮ ᱵᱟᱨ ᱫᱷᱟᱣ ᱢᱟᱱᱮ ᱦᱩᱲᱩ ᱫᱩᱧ ᱞᱟᱹᱭᱟ ᱦᱩᱲᱩ ᱞᱟᱹᱭ ᱞᱮᱠᱷᱟᱱ ᱫᱚ ᱦᱩᱲᱩ ᱫᱚ ᱵᱟᱨ ᱫᱷᱟᱣ ᱦᱩᱭᱩᱜᱼᱟ ᱡᱮᱢᱚᱱ ᱱᱚᱜᱼᱚᱭ ᱱᱤᱛᱚᱜ ᱦᱟᱜ ᱱᱚᱜᱼᱚᱭ ᱡᱟᱹᱯᱩᱫ ᱫᱤᱱ ᱡᱟᱹᱯᱩᱫ ᱦᱩᱲᱩ ᱛᱟᱨᱯᱚᱨᱮ ᱟᱨ ᱢᱤᱫ ᱢᱤᱫᱴᱟᱝ ᱫᱚ ᱥᱤᱛᱩᱝ ᱨᱮᱱᱟᱜ ᱦᱩᱲᱩ ᱦᱩᱭᱩᱜᱼᱟ ᱟᱨ ᱚᱱᱮ ᱥᱚᱵᱡᱤ ᱠᱚᱢᱟ ᱢᱮᱱᱟᱜ ᱜᱮᱭᱟ ᱡᱟᱦᱟᱸ ᱨᱟᱵᱟᱝ ᱨᱮ ᱥᱚᱵᱽᱡᱤ ᱠᱚ ᱟᱯᱮᱥᱮᱫ ᱫᱚ ᱛᱟᱦᱚᱞᱮ ᱪᱮᱫ ᱞᱮᱠᱟ
ᱟᱞᱮ ᱥᱮᱱ ᱦᱚᱸ ᱚᱱᱠᱟ ᱫᱚ ᱞᱟᱹᱭ ᱞᱮᱠᱷᱟᱱ ᱫᱚ ᱦᱩᱲᱩ ᱫᱚ ᱢᱤᱫ ᱫᱷᱟᱣ ᱜᱮ ᱫᱟᱜ ᱠᱚᱨᱮᱱᱟᱜ ᱟᱱᱟᱴ ᱠᱷᱟᱹᱛᱤᱨ ᱥᱚᱵᱡᱤ ᱠᱚᱜᱮ ᱪᱟᱥ ᱛᱟᱦᱮᱱᱟᱞᱮ
ᱟᱪᱪᱷᱟ ᱟᱪᱪᱷᱟ ᱟᱪᱪᱷᱟ
ᱦᱳᱭ
ᱟᱫᱚ ᱟᱯᱮ ᱥᱮᱫ ᱫᱚ ᱚᱱᱠᱟ ᱡᱮᱢᱚᱱ ᱟᱹᱰᱤ ᱡᱟᱭᱜᱟ ᱠᱚᱨᱮ ᱫᱚ ᱵᱟᱸᱫᱷ ᱠᱚᱨᱮᱱᱟᱜ ᱵᱮᱵᱚᱥᱛᱷᱟ ᱵᱮᱵᱚᱥᱛᱷᱟ ᱢᱮᱱᱟᱜᱼᱟ ᱡᱟᱦᱟᱸ ᱫᱚ ᱵᱟᱸᱫᱷ ᱨᱮ ᱫᱟᱜ ᱤᱭᱟᱹ ᱠᱟᱛᱮ ᱚᱱᱠᱟ ᱚᱱᱠᱟ ᱪᱟᱥ ᱫᱚ ᱠᱚᱨᱟᱣ ᱜᱮᱭᱟ ᱯᱮ ᱥᱮ ᱵᱟᱝᱟᱯᱮ ᱫᱚ
ᱵᱟᱝ ᱵᱟᱝ ᱚᱱᱠᱟ ᱢᱟᱨᱟᱝ ᱵᱟᱸᱫᱷ ᱠᱚᱦᱚᱸ ᱵᱟᱹᱱᱩᱜᱼᱟ ᱚᱱᱟ ᱠᱷᱟᱹᱛᱤᱨ ᱛᱮ ᱪᱟᱥ ᱫᱚ ᱱᱚᱜᱼᱚᱭ ᱢᱤᱫ ᱫᱷᱟᱣ ᱜᱮ
ᱟᱪᱪᱷᱟ ᱟᱪᱪᱷᱟ ᱱᱚᱜᱼᱚᱭ ᱵᱚᱨᱥᱟ ᱨᱮᱜᱮ ᱵᱟᱝ ᱵᱚᱨᱥᱟ
ᱱᱤᱭᱟᱹ ᱵᱚᱨᱥᱟ ᱨᱮᱜᱮ
ᱟᱫᱚ ᱚᱱᱮ ᱟᱞᱮᱥᱮᱫ ᱫᱚ ᱢᱟᱱᱮ ᱤᱭᱟᱹ ᱢᱮᱱᱟᱜ ᱟᱛᱚ ᱚᱱᱠᱟ ᱟᱞᱮ ᱥᱮᱫ ᱦᱚᱸ ᱚᱱᱟ ᱤᱭᱟᱹ ᱠᱚᱫᱚ ᱵᱟᱹᱱᱩᱜᱼᱟ ᱵᱚᱲᱚ ᱵᱚᱲᱚ ᱡᱮᱢᱚᱱ ᱵᱟᱸᱫᱷ ᱯᱩᱠᱷᱨᱤ ᱠᱚᱫᱚ ᱵᱟᱹᱱᱩᱜᱼᱟ ᱚᱱᱟ ᱟᱨᱠᱤ ᱚᱱᱟ ᱥᱮᱞᱳ ᱵᱷᱚᱨᱥᱟ ᱜᱮ ᱡᱟᱦᱟᱸ ᱫᱚ ᱠᱟᱨᱮᱱ ᱛᱮ ᱢᱮᱥᱤᱱ ᱛᱮ ᱫᱟᱜ ᱨᱟᱠᱟᱵ ᱠᱟᱛᱮ
ᱦᱳᱭ ᱦᱳᱭ
ᱟᱪᱪᱷᱟ ᱛᱟᱦᱚᱞᱮ ᱟᱯᱮ ᱫᱚ ᱫᱟᱜ ᱠᱚᱫᱚ ᱟᱯᱮ ᱥᱮᱫ ᱫᱚ ᱪᱮᱫᱠᱟ ᱢᱟᱱᱮ ᱢᱟᱱᱮ ᱫᱷᱚᱨᱚᱱ ᱨᱮᱫᱚ ᱪᱮᱫ ᱞᱮᱠᱟ ᱫᱟᱜ ᱠᱚᱯᱮ ᱧᱟᱢᱟ ᱥᱮ ᱟᱹᱰᱤ ᱡᱟᱭᱜᱟ ᱨᱮ ᱵᱟᱲᱟᱭᱚᱜᱼᱟ ᱛᱚ ᱡᱮ ᱫᱟᱜ ᱠᱚ ᱩᱱᱟᱹᱜ ᱵᱟᱝ ᱤᱭᱟᱹᱜᱼᱟ ᱟᱱᱟᱴᱚᱜᱼᱟ ᱫᱟᱜ ᱠᱚ ᱟᱯᱮᱮᱥᱮᱫ ᱫᱚ ᱪᱮᱫ ᱞᱮᱠᱟ
ᱦᱳᱭ ᱦᱳᱭ ᱟᱞᱮᱥᱮᱱ ᱫᱚ ᱚᱱᱠᱟ ᱞᱟᱹᱭ ᱞᱮᱠᱷᱟᱱ ᱫᱚ ᱫᱷᱚᱨᱚᱱ ᱥᱩᱢᱚᱭ ᱫᱚ ᱫᱟᱜ ᱨᱮᱱᱟᱜ ᱫᱚ ᱟᱹᱰᱤ ᱟᱱᱟᱴ ᱫᱚ ᱦᱩᱭᱩᱜ ᱜᱮᱭᱟ ᱡᱮᱢᱚᱱ ᱛᱩᱯᱩ ᱞᱟᱹᱜᱤᱫ ᱦᱚᱸ ᱫᱟᱜ ᱵᱟᱝ ᱠᱩᱲᱟᱹᱜᱼᱟ ᱵᱟᱸᱫᱷ ᱠᱚᱦᱚᱸ ᱚᱱᱠᱟ ᱢᱟᱨᱟᱝ ᱵᱟᱸᱫᱷ ᱵᱟᱹᱱᱩᱜᱼᱟ ᱛᱟᱦᱚᱞᱮ ᱚᱱᱠᱟ ᱫᱟᱜ ᱵᱟᱝ ᱛᱟᱦᱮᱱᱟ ᱫᱷᱚᱨᱟᱱ ᱫᱤᱱ ᱫᱚ ᱚᱱᱟ ᱠᱷᱟᱹᱛᱤᱨ ᱛᱯᱩᱱ ᱠᱚ ᱞᱟᱹᱜᱤᱫ ᱫᱷᱚᱨᱚᱱ ᱫᱤᱱ ᱫᱚ ᱟᱱᱟᱴ ᱱᱚᱜ ᱜᱮᱟᱭ
ᱢᱟᱱᱮ ᱛᱟᱦᱚᱞᱮ ᱧᱩ ᱫᱟᱜ ᱠᱚᱫᱚ ᱚᱠᱟ ᱠᱷᱚᱱ ᱯᱮ ᱤᱭᱟᱹᱭᱟᱯᱮ ᱡᱷᱟᱨᱱᱟ ᱠᱚ ᱢᱮᱱᱟᱜᱼᱟ ᱥᱮ ᱪᱮᱫ
ᱵᱟᱝ ᱵᱟᱝ ᱧᱩ ᱫᱟᱜ ᱞᱟᱹᱜᱤᱫ ᱫᱚ ᱠᱚᱞ ᱠᱚ ᱢᱮᱱᱟᱜᱼᱟ ᱚᱱᱟ ᱠᱷᱚᱱ ᱜᱮ
ᱟᱪᱪᱷᱟ ᱟᱪᱪᱷᱟ ᱟᱪᱪᱷᱟ
ᱟᱫᱚ ᱚᱱᱟ ᱦᱚᱸ ᱟᱹᱰᱤ ᱜᱟᱱ ᱚᱱᱟ ᱵᱟᱨᱭᱟ ᱜᱮ ᱢᱮᱱᱟᱜᱼᱟ ᱚᱱᱟ ᱠᱷᱟᱹᱛᱤᱨ ᱠᱷᱟᱹᱛᱤᱨ ᱛᱮ ᱧᱩ ᱫᱟᱜ ᱫᱚ ᱴᱷᱤᱠ ᱜᱮᱭᱟ ᱛᱩᱯᱩᱱ ᱠᱩ ᱞᱟᱹᱜᱤᱫ ᱫᱚ ᱱᱟᱥᱮᱱᱟᱜ ᱟᱱᱟᱴ ᱦᱩᱭᱩᱜᱼᱟ
ᱟᱱᱟᱴ ᱦᱩᱭᱩᱜ ᱥᱤᱛᱩᱝ ᱫᱤᱱ ᱫᱚ ᱚᱱᱠᱟᱱᱟᱜ ᱦᱩᱰᱤᱧ ᱢᱟᱪᱷᱟ ᱜᱟᱹᱰᱭᱟᱹ ᱠᱚ ᱟᱸᱡᱮᱫ ᱦᱚᱸ ᱟᱡᱮᱫᱚ ᱜᱮᱭᱟ ᱥᱮ ᱫᱟᱜ ᱦᱚᱸᱠᱚᱢᱚᱜ ᱜᱮᱭᱟ ᱵᱟᱝ
ᱟᱨ ᱛᱟᱦᱚᱞᱮ ᱟᱯᱮᱥᱮᱫ ᱫᱚ ᱚᱱᱠᱟ ᱫᱚ ᱫᱟᱜ ᱨᱮᱱᱟᱜ ᱟᱱᱟᱴ ᱫᱚ ᱵᱟᱹᱱᱩᱜᱼᱟ
ᱟᱞᱮᱥᱮᱫ ᱫᱚ ᱚᱱᱠᱟ ᱫᱚ ᱫᱟᱜ ᱨᱮᱱᱟᱜ ᱟᱱᱟᱴ ᱫᱚ ᱵᱟᱹᱱᱩᱜᱼᱟ ᱢᱟᱱᱮ ᱞᱟᱹᱭ ᱞᱮᱠᱷᱟᱱ ᱫᱚ ᱵᱟᱨᱚ ᱢᱟᱥ ᱜᱮ ᱫᱟᱜ ᱫᱚ ᱢᱚᱴᱟᱢᱩᱴᱤ ᱤᱭᱟᱹ ᱜᱮᱭᱟ ᱟᱨᱠᱤ ᱢᱟᱱᱮ ᱥᱤᱛᱩᱝ ᱫᱤᱱ ᱦᱚᱸ ᱟᱨ ᱤᱭᱟᱹ ᱫᱤᱱ ᱦᱚᱸ ᱚᱱᱠᱟ ᱢᱟᱱᱮ ᱟᱱᱟᱴ ᱫᱚ ᱵᱟᱞᱮ ᱵᱩᱡᱟ ᱟᱨ
ᱦᱳᱭ ᱦᱳᱭ ᱟᱨ ᱛᱟᱦᱚᱞᱮ ᱟᱯᱮᱥᱮᱫ ᱡᱚᱼ ᱵᱤᱞᱤ ᱫᱟᱨᱮ ᱠᱚᱫᱚ ᱪᱮᱫ ᱠᱚ ᱢᱮᱱᱟᱜᱼᱟ
ᱟᱞᱮᱥᱮᱫ ᱫᱚ ᱡᱚᱵᱤᱞᱤ ᱫᱟᱨᱮ ᱵᱚᱞᱛᱮ ᱫᱚ ᱪᱮᱫ ᱡᱟᱦᱟᱸ ᱱᱚᱣᱟ ᱱᱚᱜᱼᱚᱭ ᱵᱚᱱ ᱧᱮᱞᱟ ᱡᱮᱢᱚᱱ ᱩᱞ ᱠᱟᱱᱴᱷᱟᱲ ᱱᱤᱭᱟᱹ ᱠᱚᱜᱮ ᱛᱟᱨᱯᱚᱨᱮ ᱚᱠᱚᱣᱟᱜ ᱫᱚᱢ ᱟᱫᱚᱢ ᱦᱚᱲ ᱠᱚᱫᱚ ᱢᱟᱱᱮ ᱠᱤᱪᱷᱩ ᱠᱤᱪᱷᱩ ᱡᱟᱭᱜᱟ ᱠᱚᱨᱮ ᱫᱚ ᱚᱱᱠᱟᱱᱟᱜ ᱢᱟᱱᱮ ᱪᱟᱥ ᱦᱚᱸᱠᱚ ᱪᱟᱥ ᱵᱟᱲᱟ ᱟᱠᱟᱫᱟ ᱡᱮᱢᱚᱱ ᱱᱚᱜᱼᱚᱭ ᱪᱮᱫ ᱠᱚ ᱞᱟᱹᱭᱟ ᱚᱱᱮ ᱠᱟᱡᱩ ᱵᱟᱫᱟᱢ ᱡᱟᱦᱟᱸ ᱠᱚᱫᱚ ᱢᱤᱫᱴᱟᱝ ᱪᱟᱥ ᱛᱟᱨᱯᱚᱨᱮ ᱩᱞ ᱠᱚᱦᱚᱸ ᱠᱤᱪᱷᱩ ᱫᱚ ᱵᱟᱜᱟᱱ ᱠᱚᱠᱚ ᱵᱮᱱᱟᱣ ᱛᱟᱨᱯᱚᱨᱮ ᱩᱞ ᱛᱟᱨᱯᱚᱨᱮ ᱚᱱᱮ ᱡᱟᱦᱟᱸ ᱠᱚᱢᱞᱟ ᱞᱮᱵᱩ ᱠᱚ ᱱᱚᱣᱟ ᱠᱚᱦᱚᱸ ᱢᱮᱱᱟᱜ ᱜᱮᱭᱟ ᱛᱚ ᱟᱯᱮ ᱥᱮᱫ ᱫᱚ ᱚᱱᱟ ᱠᱚᱫᱚ ᱢᱮᱱᱟᱜ ᱟᱥᱮ ᱵᱟᱝ
ᱚᱱᱟ ᱠᱚᱫᱚ ᱢᱮᱱᱟᱜᱼᱟ ᱡᱮᱢᱚᱱ ᱛᱮᱨᱮᱞ ᱛᱟᱨᱚᱯ ᱚᱱᱟ ᱠᱚ ᱫᱟᱨᱮ ᱫᱚ ᱮᱠᱟᱞ ᱵᱟᱹᱱᱩᱜᱼᱟ
ᱟᱪᱷᱟ ᱟᱪᱷᱟ ᱟᱪᱷᱟ
ᱛᱮᱨᱮᱞ ᱛᱟᱨᱚᱵ ᱫᱟᱨᱮ ᱠᱚᱫᱚ ᱧᱮᱞ ᱦᱚᱸ ᱵᱟᱝ ᱧᱮᱞ ᱦᱩᱭ ᱟᱠᱟᱱᱟ
ᱢᱟᱱᱮ ᱛᱮᱨᱮᱞ ᱫᱟᱨᱮ ᱫᱚ ᱟᱞᱮᱥᱮᱫ ᱫᱚ ᱢᱮᱱᱟᱜᱼᱟ ᱚᱱᱠᱟ ᱛᱟᱨᱚᱵ ᱫᱚ ᱩᱱᱟᱹᱜ ᱵᱟᱝ ᱧᱮᱞ ᱟᱫᱚ ᱟᱞᱮ ᱥᱮᱫ ᱫᱚ ᱵᱤᱨ ᱠᱟᱱᱟ ᱛᱚ ᱚᱱᱮ ᱵᱩᱨᱩ ᱫᱤᱥᱚᱢ ᱫᱚ ᱵᱟᱝ ᱠᱟᱱᱟ ᱟᱨᱠᱤ ᱚᱱᱟ ᱫᱚ ᱚᱱᱮ ᱵᱮᱥᱤ ᱵᱩᱨᱩ ᱫᱤᱥᱚᱢ ᱠᱚᱨᱮ ᱜᱮ ᱧᱮᱞᱚᱜᱼᱟ ᱢᱚᱴᱟᱢᱩᱴᱤ ᱛᱮᱨᱮᱞ ᱫᱚ ᱢᱮᱱᱟᱜ ᱟᱠᱟᱫᱟ ᱟᱞᱮᱥᱮᱫ ᱦᱚᱸ ᱛᱮᱨᱮᱞ ᱛᱟᱨᱯᱚᱨᱮ ᱥᱚᱥᱚ ᱫᱟᱨᱮ ᱠᱚ ᱱᱚᱣᱟ ᱠᱚᱫᱚ ᱢᱮᱱᱟᱜ ᱟᱠᱟᱫ ᱜᱮᱭᱟ
ᱟᱪᱷᱟ ᱟᱪᱷᱟ
ᱦᱮᱸ
ᱟᱞᱮ ᱥᱮᱱ ᱫᱚ ᱚᱱᱠᱟ ᱫᱚ ᱡᱚ ᱵᱤᱞᱤ ᱞᱟᱹᱭ ᱛᱮᱫᱚ ᱚᱱᱠᱟ ᱡᱟᱦᱟᱸ ᱠᱚ ᱩᱞ ᱠᱟᱱᱴᱷᱟᱲ ᱚᱱᱠᱟ ᱚᱲᱟᱜ ᱠᱚᱨᱮᱱᱟᱜ ᱜᱮ ᱟᱨ ᱚᱱᱠᱟ ᱤᱭᱟᱹ ᱫᱟᱨᱮ ᱠᱚᱫᱚ ᱵᱟᱹᱱᱩᱜ ᱛᱮᱨᱮᱞ ᱛᱟᱨᱚᱵ ᱡᱮᱢᱚᱱ ᱱᱤᱛᱚᱜ ᱫᱚ ᱠᱩᱫ ᱫᱟᱨᱮ ᱠᱚᱦᱚᱸ ᱪᱟᱵᱟᱜ ᱠᱟᱱᱟ
ᱟᱪᱷᱟ ᱟᱪᱷᱟ ᱦᱮᱸ
ᱛᱟᱦᱚᱞᱮ ᱛᱚᱞᱟ ᱠᱚᱫᱚ ᱯᱮ ᱜᱤᱰᱤ ᱠᱮᱫᱟ ᱥᱮ ᱟᱹᱣᱨᱤ
ᱛᱚᱞᱟ ᱠᱚᱫᱚ ᱜᱤᱰᱤ ᱦᱩᱭ ᱠᱟᱱᱟ ᱟᱫᱚ ᱱᱤᱛᱚᱜ ᱫᱚ ᱢᱟᱨᱟᱝ ᱵᱟᱝ ᱢᱟᱨᱟᱝ ᱠᱟᱱᱟ ᱚᱱᱟ ᱠᱷᱟᱹᱛᱤᱨ ᱛᱮ ᱪᱟᱥ ᱦᱚᱸ ᱟᱫᱚ ᱵᱟᱝ ᱮᱦᱚᱵ ᱦᱩᱭ ᱟᱠᱟᱱᱟ
ᱟᱪᱷᱟ ᱟᱪᱷᱟ ᱟᱪᱷᱟ ᱟᱫᱚ ᱞᱟᱹᱭᱫᱤᱧ ᱟᱯᱮᱥᱮᱫ ᱫᱚ ᱢᱟᱱᱮ ᱪᱮᱫ ᱛᱮᱯᱮ ᱪᱟᱥ-ᱵᱟᱥ ᱮᱫᱟ ᱱᱮᱛᱟᱨ ᱫᱚ ᱢᱟᱱᱮ ᱥᱮᱫᱟᱭ ᱞᱮᱠᱟ ᱱᱟᱦᱮᱞ ᱛᱮᱜᱮ ᱥᱮ ᱡᱮᱢᱚᱱ ᱴᱨᱟᱠᱴᱟᱨ ᱠᱚ
ᱪᱟᱵᱟ ᱞᱮᱠᱟ ᱪᱟᱵᱟ ᱠᱟᱱᱟ ᱚᱱᱠᱟ ᱫᱚ ᱵᱟᱹᱱᱩᱜᱼᱟ ᱱᱤᱛᱚᱜ ᱫᱚ ᱴᱨᱟᱠᱴᱟᱨ ᱴᱤᱞᱟᱨ ᱠᱚ ᱦᱮᱱᱟᱜᱼᱟ ᱛᱚ ᱚᱱᱟ ᱠᱚᱛᱮᱜᱮ ᱪᱟᱥ ᱦᱩᱭᱩᱜ ᱠᱟᱱᱟ
ᱟᱨ ᱦᱩᱲᱩ ᱫᱚ ᱪᱮᱫ ᱛᱮᱯᱮ ᱤᱻᱨᱟ ᱛᱟᱦᱚᱞᱮ
ᱤᱻᱨ ᱫᱚ ᱱᱤᱛᱚᱜ ᱫᱚ ᱤᱻᱨ ᱫᱚ ᱦᱚᱲ ᱛᱮ ᱢᱟ ᱟᱵᱚ ᱦᱚᱲ ᱜᱮ ᱤᱻᱨ ᱨᱮᱜᱼᱟ ᱦᱩᱭᱩᱜ ᱠᱟᱱᱟ ᱦᱳᱭ
ᱟᱫᱚ ᱟᱞᱮ ᱥᱮᱫ ᱫᱚ ᱦᱩᱭᱩᱜ ᱠᱟᱱᱟ ᱤᱭᱟᱹ ᱛᱚ ᱫᱚᱢᱮ ᱪᱟᱥ ᱛᱚ ᱟᱫᱚ ᱱᱮᱛᱟᱨ ᱫᱚ ᱢᱟᱱᱮ ᱦᱚᱲ ᱫᱚ ᱩᱱᱟᱹᱜ ᱫᱚ ᱵᱟᱠᱚ ᱞᱟᱜᱟᱭᱮᱫ ᱠᱚᱣᱟ ᱟᱨᱠᱤ ᱢᱟᱱᱮ ᱢᱮᱥᱤᱱ ᱜᱮ ᱢᱟᱱᱮ ᱞᱚᱜᱚᱱ ᱮ ᱠᱟᱹᱢᱤᱭ ᱮᱫᱟ ᱞᱚᱜᱚᱱ ᱦᱩᱭᱩᱜ ᱠᱟᱱᱟ ᱟᱨ ᱢᱮᱥᱤᱱ ᱫᱚ ᱢᱟᱱᱮ ᱦᱩᱲᱩ ᱠᱚ ᱢᱤᱫ ᱫᱷᱟᱣ ᱨᱮ ᱢᱟᱱᱮ ᱫᱟᱞ ᱥᱟᱯᱷᱟ ᱠᱟᱛᱮᱜ ᱮ ᱮᱢᱟ ᱢᱟ ᱟᱨᱠᱤ ᱢᱮᱥᱤᱱ ᱫᱚ ᱟᱫᱚ ᱚᱱᱟ ᱠᱷᱟᱹᱛᱤᱨ ᱫᱚ ᱦᱚᱲ ᱫᱚ ᱩᱱᱟᱹᱜ ᱫᱚ ᱵᱟᱠᱚ ᱞᱟᱜᱟᱜ ᱠᱟᱱ ᱦᱚᱲ ᱫᱚ ᱞᱟᱜᱟᱣ ᱠᱟᱛᱮ ᱟᱨᱦᱚᱸ ᱚᱱᱟ ᱚᱲᱟᱜ ᱟᱹᱜᱩ ᱦᱩᱭᱩᱜ ᱛᱮ ᱫᱟᱞ ᱦᱩᱭᱩᱜ ᱛᱟᱢᱟ ᱟᱹᱰᱤ ᱤᱭᱟᱹ ᱢᱮᱱᱟᱜᱼᱟ ᱚᱱᱟ ᱠᱷᱟᱹᱛᱤᱨ ᱟᱫᱚ ᱢᱮᱥᱤᱱ ᱛᱮᱜᱮ ᱠᱚ ᱤᱻᱨ ᱦᱚᱪᱚᱭᱮᱫᱟ ᱟᱨ